ᱦᱮᱞᱳ ᱦᱩᱸ ᱦᱮᱸ᱾
ᱟᱪᱪᱷᱟ ᱢᱟ ᱞᱟᱹᱭ ᱵᱤᱱ
ᱦᱮᱸ ᱞᱟᱹᱭ ᱫᱟᱞᱤᱧ ᱪᱮᱠᱟᱯᱮ ᱥᱟᱠᱨᱟᱛᱚᱜ-ᱟ ᱠᱟᱹᱴᱤᱡ ᱢᱟ ᱠᱟᱹᱴᱤᱡ ᱞᱟᱹᱭᱟᱜ ᱵᱤᱱ
ᱥᱟᱠᱨᱟᱛ ᱫᱚ ᱥᱟᱠᱨᱟᱛ ᱤᱫᱤ ᱠᱟᱛᱮᱫ ᱫᱚ ᱪᱮᱫ ᱞᱮᱠᱟ ᱞᱤᱧ ᱞᱟᱹᱭ ᱟᱵᱤᱱᱟ ᱟᱨ ᱡᱟᱦᱟᱸ ᱞᱮᱠᱟ ᱥᱟᱠᱨᱟᱛ ᱡᱚᱛᱚ ᱜᱮᱵᱚᱱ ᱢᱟᱱᱟᱣ ᱫᱟ ᱱᱚᱣᱟ ᱫᱚ ᱡᱟᱹᱱᱤᱡ ᱠᱷᱟᱱ ᱡᱟᱹᱥᱛᱤ ᱵᱷᱮᱜᱟᱨ ᱵᱷᱮᱜᱟᱨ ᱫᱚ ᱵᱟᱹᱱᱩᱜ ᱠᱟᱜ ᱛᱟᱵᱚᱱᱟ ᱟᱨᱠᱤ ᱡᱚᱛᱚ ᱜᱮ ᱢᱤᱫ ᱢᱤᱫ᱾ ᱢᱮᱱᱟᱜᱼᱟ ᱡᱮᱢᱚᱱ ᱵᱟᱠᱤ ᱵᱟᱦᱟ ᱢᱟᱜ ᱢᱚᱬᱮ ᱠᱚ ᱵᱟᱯᱞᱟ ᱠᱚ ᱪᱮᱫ ᱞᱮᱠᱟ ᱠᱟᱹᱴᱤᱡ ᱵᱷᱮᱜᱟᱨᱚᱜ ᱛᱟᱵᱚᱱ ᱜᱮᱭᱟ᱾ ᱥᱟᱠᱨᱟᱛ ᱫᱚ ᱡᱟᱦᱟᱸ ᱥᱟᱠᱨᱟᱛᱚᱜ ᱠᱟᱱᱟ ᱵᱚᱱ ᱟᱨᱠᱤ ᱟᱫᱚ ᱥᱟᱠᱨᱟᱛ ᱫᱚ ᱢᱤᱫ ᱜᱮᱵᱚᱱ ᱥᱟᱠᱨᱟᱛᱚᱜ-ᱟ ᱟᱨ ᱪᱮᱫ᱾ ᱯᱤᱴᱷᱟᱹ ᱞᱟᱴᱷᱟ ᱠᱚ ᱵᱚᱸᱜᱟ ᱵᱩᱨᱩ ᱠᱚ ᱚᱱᱟ ᱠᱚ ᱡᱚᱛᱚ ᱜᱮ ᱢᱤᱫ ᱜᱮᱛᱟ ᱵᱚᱱᱟ ᱡᱟᱹᱱᱤᱡ?
ᱵᱚᱡᱷᱟ ᱛᱩᱧ ᱦᱩᱭᱩᱜ ᱟᱛᱚ, ᱞᱟᱹᱭ ᱫᱟᱞᱤᱧᱼᱼ ᱦᱮᱸ᱾
ᱦᱮᱸ ᱵᱮᱡᱷᱟ ᱛᱩᱧ ᱦᱩᱭᱩᱜᱼᱼ
ᱦᱩᱸ᱾ ᱛᱟᱦᱞᱮ ᱚᱱᱟ ᱫᱚ ᱢᱤᱫ ᱜᱮᱛᱟ ᱵᱚᱱᱟ ᱥᱟᱠᱨᱟᱛ ᱫᱚ᱾ ᱦᱩᱸ᱾ ᱦᱩᱸ᱾
ᱛᱚᱵᱮ ᱢᱟᱜᱢᱚᱬᱮ ᱟᱨ ᱠᱚ ᱪᱮᱫ ᱞᱮᱠᱟ ᱦᱩᱭᱩᱜ ᱜᱮᱭᱟ ᱟᱯᱮ ᱚᱱᱟ ᱴᱚᱴᱷᱟ ᱠᱚᱨᱮ?
ᱢᱟᱜ ᱢᱚᱬᱮ᱾ ᱦᱩᱸ ᱦᱮᱸ ᱢᱟᱜ ᱢᱚᱬᱮ ᱫᱚ ᱦᱳᱭᱳᱜ ᱜᱮᱭᱟ ᱦᱩᱸ ᱟᱞᱮ ᱦᱚᱸᱞᱮ᱾ ᱯᱮ ᱥᱮᱨᱢᱟ ᱯᱚᱨ ᱯᱚᱨ ᱜᱮᱞᱮ ᱢᱟᱜ ᱢᱚᱬᱮᱜᱼᱟ ᱦᱩᱸ᱾ ᱢᱟᱱᱮ ᱯᱮ ᱥᱮᱨᱢᱟ ᱯᱮ ᱥᱮᱨᱢᱟ ᱫᱚᱞᱮ ᱵᱟᱦᱟᱜᱼᱟ ᱦᱩᱸ, ᱛᱟ ᱯᱚᱨᱮ ᱟᱨ ᱯᱮ ᱥᱮᱨᱢᱟ ᱯᱚᱨᱮ ᱟᱫᱚ ᱟᱫᱚ ᱢᱤᱫ ᱥᱮᱨᱢᱟ ᱫᱚᱞᱮ ᱢᱟᱜ ᱢᱚᱬᱮᱜᱼᱟ᱾
ᱟᱪᱪᱷᱟ ᱟᱪᱪᱷᱟ᱾
ᱦᱩ
ᱟᱨ ᱟᱞᱮ ᱠᱚᱫᱚ ᱱᱟᱜ ᱠᱷᱟᱱ ᱯᱩᱱ ᱥᱮᱨᱢᱟ ᱞᱮ ᱵᱟᱦᱟᱜᱼᱟ, ᱛᱟᱨᱯᱚᱨ ᱯᱩᱱ ᱥᱮᱨᱢᱟ ᱯᱚᱨᱮ ᱢᱤᱫ ᱥᱮᱨᱢᱟ ᱞᱮ ᱢᱟᱜ ᱢᱚᱬᱮᱜ-ᱟ, ᱢᱚᱱᱮ ᱢᱚᱱᱮ ᱢᱟᱱᱮ ᱢᱚᱬᱮ ᱥᱮᱨᱢᱟ ᱨᱮ ᱢᱤᱫ ᱫᱷᱟᱣ ᱞᱮ ᱢᱟᱜ ᱢᱚᱬᱮᱜᱼᱟ᱾
ᱦᱩ
ᱚ ᱯᱟᱞᱮ ᱯᱟᱦᱤᱞ ᱜᱮ ᱱᱚᱝᱠᱟ ᱢᱮᱱᱟᱜ ᱠᱟᱜ ᱛᱟᱞᱮᱭᱟ ᱥᱮ ᱟᱨᱡᱟᱣ ᱠᱚ ᱵᱟᱞᱮ ᱟᱨᱡᱟᱣ ᱫᱟᱲᱮᱜ ᱠᱟᱫ ᱛᱮ ᱱᱚᱝᱠᱟ᱾ ᱟᱠᱚᱼᱼ ᱫᱚᱦᱚᱣ ᱠᱟᱫ ᱛᱟᱞᱮᱭᱟ ᱟᱹᱱ ᱟᱹᱨᱤ ᱱᱟᱯᱟᱭ ᱠᱚ ᱥᱟᱵ ᱠᱟᱜ ᱛᱟᱞᱮᱭᱟ ᱟᱫᱚ, ᱡᱟᱭ ᱦᱳᱭ ᱟᱨᱠᱤ ᱚᱱᱟ ᱫᱚ ᱞᱟᱦᱟ ᱠᱷᱚᱱ ᱜᱮ ᱱᱚᱝᱠᱟ ᱦᱮᱡ ᱟᱹᱜᱩᱣ ᱠᱟᱱᱟ ᱛᱚ᱾
ᱦᱳᱭ, ᱞᱟᱦᱟᱛᱮ ᱡᱟᱦᱟᱸ ᱞᱮᱠᱟ ᱦᱟᱯᱲᱟᱢ ᱠᱚᱠᱚ ᱠᱚᱨᱟᱣ ᱦᱚᱴᱚᱣ ᱠᱟᱫᱟ᱾ ᱦᱮᱸ ᱤᱱᱟᱹ ᱦᱤᱱᱟᱹ ᱦᱤᱥᱟᱹᱵ ᱛᱮᱜᱮ ᱛᱟᱣ ᱱᱤᱛᱚᱜ ᱠᱚᱨᱟᱣ ᱦᱩᱭᱩᱜ ᱠᱟᱱᱟ᱾ ᱦᱮᱸ᱾ ᱟᱞᱮ ᱴᱷᱮᱱ ᱫᱚ, ᱟᱞᱮ ᱫᱚ ᱯᱮ ᱥᱮᱨᱢᱟ ᱞᱮ ᱵᱟᱦᱟᱜᱼᱟ᱾ ᱦᱮᱸ ᱢᱤᱫ ᱥᱮᱨᱢᱟ ᱦᱮᱸ ᱢᱤᱫ ᱥᱮᱨᱢᱟ ᱨᱮᱫᱚ ᱢᱟᱜ ᱢᱚᱬᱮᱜ-ᱟ᱾ ᱦᱮᱸ ᱟᱫᱚ, ᱢᱟᱜ ᱢᱚᱬᱮ ᱛᱚ ᱠᱟᱹᱴᱤᱡ ᱠᱷᱚᱨᱪᱟ ᱦᱚᱸ ᱠᱟᱹᱴᱤᱡ ᱵᱮᱥᱤᱜᱼᱟ᱾
ᱦᱮᱸ ᱦᱮᱸ ᱢᱟᱜᱢᱚᱬᱮ ᱠᱷᱚᱨᱪᱟ ᱫᱚ ᱵᱮᱥᱤᱜ ᱜᱮᱭᱟ ᱾
ᱦᱳᱭ, ᱛᱟᱦᱞᱮ ᱤᱱᱟᱹ ᱞᱮᱠᱟᱛᱮ ᱟᱫᱚ ᱯᱮ ᱥᱮᱨᱢᱟ ᱯᱚᱨ ᱯᱚᱨ᱾ ᱯᱚᱨ ᱜᱮ ᱦᱩᱭᱩᱜᱼᱟ ᱟᱨᱠᱤ᱾
ᱦᱩᱸ᱾ ᱟᱫᱚ ᱡᱚᱛᱚ ᱨᱮᱱ ᱦᱚᱲ ᱨᱮᱱ ᱟᱨᱚ ᱟᱵᱚ ᱥᱟᱱᱛᱟᱲᱟᱜ ᱫᱚ ᱟᱨᱚ ᱦᱮᱱᱟᱜ ᱟᱛᱚ ᱡᱚᱛᱚ ᱦᱚᱲᱟᱜ ᱨᱮᱱ ᱫᱟᱲᱮ ᱫᱚ ᱟᱨᱚ ᱵᱟᱝᱠᱚ ᱥᱚᱢᱟᱱᱟ᱾
ᱵᱟᱝ ᱠᱚ ᱥᱚᱢᱟᱱ ᱜᱮᱭᱟ ᱦᱳᱭ᱾
ᱦᱩᱸ᱾ ᱚᱠᱚᱭᱟᱜ ᱫᱚ ᱢᱤᱫᱴᱤᱡ ᱛᱮᱦᱚᱸ ᱯᱟᱨᱚᱢᱚᱜ ᱠᱟᱱᱟ, ᱚᱠᱚᱭᱟᱜ ᱫᱚ ᱯᱮᱭᱟ ᱠᱚᱦᱚᱸ ᱠᱚ ᱞᱟᱜᱟᱜ ᱠᱟᱱᱟ᱾ ᱚᱠᱚᱭ ᱨᱮᱱ ᱫᱚ ᱢᱚᱲᱮ ᱜᱚᱴᱟᱝ, ᱚᱠᱚᱭ ᱨᱮᱱ ᱫᱚ ᱢᱚᱬᱮ ᱜᱚᱴᱟᱝ ᱦᱚᱸᱠᱚ ᱞᱟᱜᱟᱜ ᱠᱟᱱ ᱜᱮᱭᱟ᱾ ᱦᱮᱸ, ᱛᱟᱦᱞᱮ ᱡᱟᱦᱟᱭ ᱨᱮᱝᱜᱮ ᱡᱟᱦᱟᱸ ᱞᱮᱠᱟ ᱠᱟᱹᱴᱤᱡ ᱫᱚ ᱵᱮᱥᱤ ᱧᱚᱜ ᱠᱚ ᱞᱟᱜᱟᱜᱼᱟ, ᱦᱮᱸ᱾ ᱛᱟᱦᱞᱮ ᱩᱱᱠᱩ ᱚᱱᱠᱟ ᱜᱮ ᱫᱤᱱ ᱦᱚᱸᱠᱚ ᱴᱷᱮᱞᱟᱣ ᱠᱚ ᱟᱹᱱᱤᱡᱼᱟ᱾ ᱦᱩ ᱚᱠᱚᱭ ᱫᱚ ᱦᱮ ᱢᱚᱬᱮ ᱥᱮᱨᱢᱟ ᱨᱮ ᱢᱤᱫ ᱫᱷᱟᱣ᱾ ᱦᱩᱸ ᱟᱨ ᱚᱠᱚᱭ ᱫᱚ, ᱵᱚᱪᱷᱚᱨ ᱵᱚᱪᱷᱚᱨ ᱦᱩᱸ ᱟᱨ ᱚᱠᱚᱭ ᱫᱚ ᱯᱮ ᱥᱮᱨᱢᱟ ᱨᱮ ᱢᱤᱫ ᱫᱷᱟᱣ᱾
ᱦᱩᱸ
ᱟᱪᱪᱷᱟ ᱜᱚᱝᱠᱮ ᱟᱯᱮ ᱯᱟᱦᱟᱴᱟ ᱥᱮᱫ ᱟᱯᱮ ᱛᱮᱜᱷᱟ ᱥᱮᱫ ᱛᱚ ᱱᱚᱜᱼᱚᱭ ᱡᱮ ᱢᱟᱜ ᱢᱚᱬᱮ, ᱛᱮᱥᱟᱨ ᱦᱤᱞᱳᱜ ᱡᱟᱦᱟᱸ ᱫᱚ ᱵᱟᱥᱠᱮ ᱢᱟᱦᱟ ᱵᱚᱱ ᱞᱟᱹᱭ ᱮᱫᱟ ᱟᱨᱼᱼ ᱡᱟᱦᱟᱸ ᱫᱚ ᱵᱟᱥᱠᱮ ᱵᱚᱱ ᱢᱟᱱᱟᱣᱮᱫᱼᱟ᱾ ᱟᱫᱚ ᱚᱲᱟ ᱵᱟᱥᱼᱼ ᱠᱮ ᱡᱮ ᱦᱤᱞᱳᱜ ᱵᱚᱱ ᱢᱟᱱᱟᱣᱼᱟ ᱢᱟᱱᱟᱣᱮᱫᱼᱟ ᱟᱫᱚ ᱮᱱ ᱦᱤᱞᱳᱜ ᱫᱚ ᱪᱮᱫ ᱠᱚᱯᱮ ᱨᱩᱭ ᱜᱮᱭᱟ ᱟᱨᱠᱤ?
ᱦᱩᱸ ᱨᱩ
ᱯᱚᱨᱚᱵᱽ ᱯᱚᱨᱚᱵᱽ ᱠᱚᱯᱮ ᱨᱩᱭ ᱜᱮᱭᱟ ᱥᱮ ᱞᱟᱜᱽᱲᱮ ᱠᱚ ᱥᱮ ᱟᱨ ᱪᱮᱫ ᱠᱚ ᱨᱩᱭ?
ᱟᱨᱮ ᱨᱩ ᱵᱚᱞᱛᱮ ᱫᱚ ᱴᱷᱤᱠ ᱱᱟᱠᱷᱟᱱᱞᱤᱧ ᱩᱱᱟᱹᱜ ᱜᱟᱱ ᱫᱚ ᱵᱟᱝᱞᱤᱧ ᱨᱩᱥᱤᱠᱟ ᱛᱚ ᱦᱮᱸ ᱴᱷᱤᱠ ᱧᱚᱜ ᱴᱷᱤᱠ ᱡᱩᱛ ᱧᱚᱜ ᱫᱚ ᱩᱱᱟᱜ ᱨᱩ ᱥᱚᱢᱵᱚᱱᱫᱷᱮ ᱫᱚ ᱮᱜᱠᱷᱟᱱ ᱦᱮᱸ ᱩᱱᱟᱹᱜ ᱜᱟᱱ ᱫᱚ ᱵᱟᱝᱞᱤᱧ ᱵᱟᱰᱟᱭᱟ᱾
ᱟᱪᱪᱷᱟ ᱟᱪᱪᱷᱟ᱾
ᱦᱩᱸ ᱡᱟᱦᱟᱸᱭ ᱠᱚ ᱨᱩᱥᱤᱠᱟ ᱨᱩᱥᱤᱠᱟ ᱧᱚᱜ ᱜᱮᱛᱟᱞᱮᱭᱟ ᱦᱩᱸ ᱛᱟᱦᱞᱮ ᱦᱩᱸ ᱟᱫᱚ
ᱩᱱᱠᱩ ᱦᱚᱸᱠᱚ ᱨᱩᱭᱟ ᱪᱮᱫ ᱠᱚᱠᱚ ᱨᱩᱭᱟ ᱵᱟᱠᱚ ᱨᱩᱭᱟ ᱩᱱᱟᱹᱜ ᱟᱞᱤᱧ ᱚᱱᱟ ᱠᱚᱫᱚ ᱵᱟᱝᱞᱤᱧ ᱵᱮᱜᱟᱨ ᱫᱟᱲᱮ ᱠᱟᱣᱫᱟ᱾ ᱦᱩᱸ ᱨᱩ ᱥᱚᱢᱵᱚᱱᱫᱷᱮ ᱫᱚ ᱦᱮᱸ ᱛᱟᱦᱞᱮ ᱚᱱᱟ ᱫᱚ ᱦᱟᱜᱠᱷᱟᱱ ᱟᱫᱚ ᱵᱟᱝᱫᱚ ᱯᱚᱨᱚᱵᱽ ᱠᱚ ᱨᱩᱣᱟᱜ ᱵᱟᱝᱫᱚ ᱠᱟᱱ, ᱞᱟᱜᱽᱲᱮ ᱠᱚ ᱨᱩᱣᱟᱜ ᱦᱩᱸ᱾ ᱤᱱᱟᱹᱜᱮ ᱚᱱᱟᱜᱮ ᱵᱟᱝᱞᱤᱧ ᱞᱮᱭ ᱫᱟᱲᱮᱭᱟᱜ ᱠᱟᱱᱟ᱾ ᱦᱸᱻ ᱠᱤᱱᱛᱩ ᱠᱚ ᱨᱩᱭᱟ᱾ ᱦᱩᱸ ᱨᱩᱭᱟᱠᱚ ᱮᱱᱮᱡ ᱟᱠᱚ ᱦᱮᱸ ᱫᱟᱜ ᱠᱚᱠᱚ ᱫᱩᱞ ᱵᱟᱲᱟ ᱡᱚᱝᱟᱜᱼᱟ᱾ ᱦᱸ ᱱᱚᱝᱠᱟ ᱟᱨᱠᱤ᱾
ᱵᱚᱸᱜᱟ ᱥᱟᱨᱮᱡ ᱡᱟᱦᱟᱸ ᱛᱟᱦᱮᱱᱟ ᱚᱱᱟ ᱠᱚᱦᱚᱸ
ᱦᱩᱸ᱾ ᱦᱳᱭ ᱚᱱᱟ ᱥᱟᱶᱛᱮ᱾ ᱦᱩᱸᱻ
ᱟᱪᱪᱷᱟ ᱚᱱᱟ ᱢᱟᱜ ᱢᱚᱬᱮ ᱦᱤᱞᱳᱜ ᱡᱟᱦᱟᱸ ᱫᱟᱜ ᱫᱩᱞ, ᱚ ᱫᱩᱞ ᱡᱚᱢᱟᱜᱼᱟ ᱛᱚ, ᱟᱯᱮ ᱥᱮᱫ ᱫᱚ ᱪᱮᱫ ᱞᱮᱠᱟ ᱢᱟᱱᱮ ᱚᱲᱟᱜ ᱚᱲᱟᱜ ᱪᱟᱞᱟᱣ ᱠᱟᱛᱮ ᱠᱚ ᱫᱩᱞᱟ ᱥᱮ ᱠᱩᱞᱦᱤ ᱨᱮ ᱩᱰᱩᱠ ᱠᱟᱛᱮ ᱡᱚᱛᱚ ᱡᱚᱝᱟ᱾
ᱦᱳᱭ ᱱᱟᱜ ᱠᱩᱞᱦᱤ ᱨᱮ ᱩᱰᱩᱠ ᱠᱟᱛᱮᱜ ᱦᱩᱸ ᱛᱟᱦᱟᱞᱮ ᱠᱩᱞᱦᱤ ᱠᱩᱞᱦᱤ ᱨᱮᱠ ᱨᱩ ᱨᱩ ᱛᱮ ᱮᱱᱮᱡ ᱮᱱᱮᱡ ᱛᱮᱠᱚ ᱦᱤᱡᱩᱜᱼᱟ᱾ ᱦᱮᱸ ᱟᱫᱚ ᱩᱱ ᱨᱮᱜᱮ ᱦᱮᱸ ᱟᱫᱚ ᱜᱚᱼᱼ ᱴᱟ ᱠᱩᱞᱦᱤ ᱠᱚ, ᱤᱭᱟᱹᱭᱟ ᱫᱟᱬᱟ ᱠᱩᱲᱟᱹᱣᱟ᱾ ᱦᱩᱸ ᱦᱩᱸ ᱛᱟᱦᱟᱞᱮ ᱜᱚᱴᱟ ᱠᱩᱞᱦᱤ ᱠᱚ ᱫᱟᱬᱟ ᱠᱩᱲᱟᱹᱣᱟ ᱟᱫᱚ ᱩᱱ ᱨᱮᱜᱮ ᱡᱚᱛᱚ ᱦᱚᱲ ᱠᱚ ᱩᱰᱩᱠᱚᱜᱼᱟ᱾ ᱦᱮᱸ ᱟᱹᱵᱤᱱ ᱦᱚᱸᱵᱤᱱ ᱫᱩᱞ ᱟᱠᱚᱣᱟ, ᱱᱚᱜ-ᱱᱤᱭᱟᱹ ᱜᱮ ᱛᱚ ᱨᱟᱹᱥᱠᱟᱹ ᱫᱚ᱾
ᱟᱨ ᱚᱱᱟ ᱫᱚ ᱥᱩᱢᱩᱝ ᱨᱮ ᱛᱚ ᱡᱟᱦᱟᱸᱭ ᱜᱚᱲᱚᱢ ᱠᱚᱠᱚ ᱦᱩᱭᱩᱜ-ᱟ ᱵᱟᱹᱦᱩ ᱮᱢᱟᱱ ᱠᱚ ᱦᱩᱭᱩᱜ-ᱟ ᱱᱚᱜ-ᱚᱱᱠᱟᱱ ᱥᱟᱹᱜᱟᱹᱭᱟᱱ ᱦᱚᱲ ᱠᱚᱜᱮ ᱫᱩᱞ ᱫᱚ ᱜᱟᱱᱚᱜ-ᱟ᱾
ᱦᱮᱸ᱾ ᱢᱟᱱᱮ ᱡᱟᱦᱟᱸᱭ ᱡᱟᱦᱟᱸᱭ ᱠᱚᱣᱟᱜ ᱜᱟᱱᱚᱜ-ᱟ᱾ ᱩᱱᱠᱩ ᱚᱱᱠᱟ ᱞᱮᱠᱟ ᱠᱚ ᱫᱩᱞ ᱡᱚᱝᱟᱜ-ᱟ ᱦᱮᱸ ᱩᱱᱠᱩ ᱩᱱ ᱠᱩᱣᱟᱜ ᱜᱟᱱᱚᱜ ᱠᱟᱱᱟ ᱩᱱᱠᱩ ᱚᱱᱛᱮ ᱨᱮᱠᱚ ᱫᱩᱞ ᱡᱚᱝ ᱠᱟᱱᱟ᱾ ᱱᱩᱠᱩᱣᱟᱜ ᱜᱟᱱᱚᱜ ᱠᱟᱱᱟ ᱱᱚᱛᱮ ᱨᱮ᱾ ᱚᱱᱮ ᱚᱱᱠᱟ ᱟᱨᱠᱤ᱾
ᱦᱮᱸ ᱾ ᱢᱟᱱᱮ ᱜᱚᱲᱚᱢ ᱥᱟᱹᱜᱟᱹᱭ ᱥᱟᱜᱟᱛ ᱥᱟᱹᱜ ᱟᱹᱭ ᱵᱟᱹᱦᱩ ᱥᱟᱹᱜᱟᱹᱭᱟ ᱜᱟᱱᱚᱜ ᱜᱟᱱᱚᱜ ᱥᱟᱹᱜᱟᱹᱭ
ᱦᱮᱸ᱾ ᱚᱱᱟ ᱠᱚ ᱫᱚ ᱛᱟᱦᱚᱞᱮ ᱡᱚᱛᱚ ᱦᱚᱲᱟᱜ ᱜᱮ ᱢᱤᱫ ᱜᱮ ᱛᱟᱵᱚᱱᱟ ᱡᱟᱹᱱᱤᱡ ᱾
ᱦᱮᱸ᱾
ᱦᱮᱸ᱾
ᱟᱪᱪᱷᱟ ᱟᱨ ᱢᱤᱫᱴᱟᱝ ᱡᱟᱦᱟᱸ ᱧᱮᱞᱚᱜᱚᱜ-ᱟ ᱡᱮ ᱱᱤᱛᱚᱜ ᱟᱵᱚ ᱢᱟ ᱟᱛᱳ ᱚᱲᱟᱜ ᱠᱚᱨᱮ ᱫᱚ ᱱᱚᱜ-ᱚᱭ ᱡᱟᱦᱮᱨ ᱠᱚᱨᱮ ᱵᱚᱱ ᱟᱛᱳ ᱚᱲᱟᱜ ᱨᱮᱱᱟᱜ ᱡᱟᱦᱟᱸ ᱡᱟᱦᱮᱨ ᱢᱮᱱᱟᱜ ᱟᱠᱟᱫ ᱛᱟᱵᱚᱱᱟ ᱚᱱᱟ ᱠᱚᱨᱮ ᱵᱚᱱ ᱵᱚᱸᱜᱟ ᱵᱩᱨᱩᱜ ᱠᱟᱱᱟ᱾ ᱢᱟᱜ ᱢᱚᱬᱮᱜ ᱠᱟᱱᱟ ᱵᱚᱱ ᱵᱟᱦᱟᱜ ᱠᱟᱱᱟ ᱵᱚᱱ ᱠᱤᱱᱛᱩ ᱱᱤ ᱛᱚ ᱡᱟᱦᱟᱸᱭ ᱟᱵᱚᱨᱮᱱ ᱥᱟᱱᱛᱟᱲ ᱠᱚᱜᱮ ᱱᱤᱛᱚᱜ ᱫᱚ ᱵᱟᱡᱟᱨ ᱫᱤᱥᱚᱢ ᱠᱚᱨᱮ ᱢᱮᱱᱟᱜ ᱟᱠᱟᱫ ᱠᱚᱣᱟ᱾ ᱱᱩᱠᱩ ᱫᱚ ᱱᱚᱣᱟ ᱟᱛᱩ ᱴᱚᱞᱟ ᱢᱟ ᱵᱟᱝ ᱠᱟᱱᱟ ᱚᱱᱟ ᱫᱚ ᱵᱟᱡᱟᱨ ᱨᱮ ᱛᱚ ᱩᱱᱠᱩᱣᱟᱜ ᱫᱚ ᱡᱟᱦᱮᱨ ᱦᱚᱸ ᱵᱟᱹᱱᱩᱜ ᱟᱠᱟᱫᱟ ᱢᱮᱱᱠᱷᱟᱱ ᱵᱟᱹᱭ ᱵᱟᱹᱭᱛᱮ ᱵᱟᱹᱭ ᱵᱟᱹᱭᱛᱮ ᱡᱚᱛᱚ ᱥᱟᱱᱛᱟᱲ ᱠᱚ ᱛᱷᱟᱢ ᱢᱮᱱᱟᱜ ᱟᱠᱟᱫ ᱠᱚᱣᱟ᱾ ᱟᱫᱚ ᱩᱱᱠᱩ ᱦᱚᱸ ᱢᱤᱫᱴᱟᱱ ᱡᱟᱦᱮᱨ ᱠᱚ ᱵᱮᱱᱟᱣ ᱮᱫᱟ ᱚᱸᱰᱮ ᱠᱚ ᱵᱚᱸᱜᱟ ᱵᱩᱨᱩᱭᱮᱫᱟ᱾ ᱦᱮᱸ ᱚᱸᱰᱮ ᱦᱚᱸᱠᱚ ᱵᱟᱦᱟᱜ ᱠᱟᱱᱟ ᱢᱟᱜ ᱢᱚᱬᱮᱜ ᱠᱟᱱᱟ ᱠᱚ ᱾ ᱟᱫᱚ ᱟᱹᱵᱤᱱᱟᱜ ᱩᱭᱦᱟᱹᱨ ᱛᱮ ᱱᱚᱣᱟ ᱫᱚ ᱛᱤᱱᱟᱹᱜ ᱴᱟᱜ ᱛᱤᱱᱟᱹᱜ ᱴᱟᱜ ᱱᱟᱯᱟᱭᱚᱜ-ᱟ ᱥᱮ ᱛᱤᱱᱟᱹᱜ ᱴᱟᱜ ᱵᱟᱝ ᱾ ᱱᱚᱣᱟ ᱠᱚ ᱤᱫᱤ ᱠᱟᱛᱮᱫ ᱟᱹᱵᱤᱱᱟᱜ ᱫᱤᱥ ᱦᱩᱫᱤᱥ ᱵᱮᱱ ᱞᱟᱹᱭ ᱠᱮᱭᱟ᱾
ᱟᱫᱚ ᱚᱱᱟ ᱫᱚᱞᱤᱧ ᱞᱟᱹᱭᱟ ᱦᱮᱸ ᱡᱮ ᱦᱚᱜ ᱦᱚᱜ-ᱚᱭ ᱡᱮ ᱟᱵᱚ ᱟᱹᱛᱩ ᱫᱤᱥᱚᱢ ᱠᱷᱚᱱ ᱦᱮᱸ ᱡᱟᱦᱟᱸᱭ ᱠᱚ ᱪᱟᱞᱟᱣ ᱟᱠᱟᱱᱟ ᱚᱞᱚᱜ ᱠᱚ ᱥᱮᱲᱟ ᱠᱮᱫᱟ ᱵᱟᱡᱟᱨ ᱥᱟᱦᱟᱨ ᱨᱮᱠᱚ ᱛᱟᱦᱮᱱ ᱠᱟᱱᱟ ᱦᱮᱸ᱾ ᱠᱤᱱᱛᱩ ᱩᱱᱠᱩ ᱵᱟᱹᱲᱤᱡ ᱫᱚ ᱵᱟᱠᱚ ᱠᱟᱹᱢᱤᱭᱮᱫᱟ ᱚᱱᱟ ᱫᱚ ᱵᱷᱟᱜᱮ ᱠᱟᱱ ᱜᱮᱭᱟ ᱾ ᱦᱮᱸ ᱠᱟᱨᱚᱱ ᱦᱮᱸ ᱩᱱᱠᱩᱣᱟᱜ ᱩᱭᱦᱟᱹᱨ ᱵᱷᱟᱵᱽᱱᱟ ᱫᱚ ᱡᱟᱦᱟᱸ ᱫᱚᱠᱚ ᱢᱚᱱᱮᱭᱮᱫᱟ ᱡᱮ ᱟᱹᱛᱩ ᱫᱤᱥᱚᱢ ᱪᱟᱞᱟᱜ ᱨᱮᱱᱟᱜ ᱥᱚᱢᱚᱭ ᱛᱚ ᱵᱟᱝ ᱧᱟᱢᱚᱜ ᱛᱟᱵᱚᱱᱟ᱾ ᱦᱩᱸ ᱡᱚᱠᱷᱚᱱ ᱠᱚ ᱵᱟᱦᱟ ᱵᱟᱦᱟᱜ ᱟᱵᱚᱱ ᱥᱚᱨᱦᱟᱭᱚᱜ ᱟᱵᱚᱱ ᱚᱱᱟ ᱠᱚ ᱫᱤᱱ ᱫᱚ ᱥᱚᱢᱚᱭ ᱠᱚ ᱵᱟᱝ ᱦᱩᱭᱩᱜ-ᱟ ᱦᱮᱸ ᱛᱟᱦᱚᱞᱮ ᱱᱚᱛᱮ ᱨᱮᱜᱮ ᱦᱮᱸ ᱢᱟᱱᱮ ᱦᱟᱱᱛᱮ ᱱᱟᱛᱮ ᱠᱷᱚᱱ ᱡᱟᱦᱟᱸᱭ ᱠᱚᱠᱚ ᱥᱮᱱ ᱡᱚᱲᱟᱣ ᱟᱠᱟᱱ ᱫᱚ ᱟᱵᱚᱨᱮᱱ ᱦᱮᱸ ᱛᱟᱦᱚᱞᱮ ᱩᱱᱠᱩ ᱠᱚᱛᱮ ᱜᱮ ᱢᱤᱫᱴᱮᱱ ᱡᱟᱦᱟᱸᱭᱟᱜ ᱱᱤᱛᱳᱜ ᱫᱚ ᱟᱫᱚ ᱠᱚ ᱟᱵᱚᱣᱟᱜ ᱥᱟᱱᱛᱟᱲ ᱥᱮᱨᱣᱟ ᱠᱚ ᱡᱤᱭᱟᱹᱲ ᱫᱚᱦᱚ ᱞᱮᱠᱟᱛᱮ᱾ ᱦᱮᱸ ᱩᱱᱠᱩ ᱤᱱᱟᱹ ᱦᱚᱛᱮᱡ ᱛᱮᱠᱚ ᱵᱮᱱᱟᱣ ᱟᱠᱟᱫᱟ ᱡᱟᱦᱮᱨ ᱫᱚ᱾ ᱦᱩᱸ ᱦᱩᱸ᱾ ᱡᱮ ᱟᱵᱚ ᱟᱵᱚ ᱵᱚᱱ ᱢᱚᱱᱮᱭᱟ ᱡᱮ ᱩᱱᱤ ᱪᱟᱹᱠᱨᱤ ᱧᱟᱢ ᱠᱮᱫᱟᱭ
ᱟᱛᱳ ᱫᱤᱥᱚᱢ ᱵᱟᱭ ᱠᱚᱭᱚᱜ ᱮᱫᱟ ᱦᱮᱸ ᱠᱤᱱᱛᱩ ᱩᱱᱤ ᱥᱚᱢᱚᱭ ᱵᱟᱝ ᱦᱩᱭᱩᱜ ᱠᱟᱱ ᱛᱟᱭᱟ᱾ ᱦᱮᱸ ᱠᱟᱨᱚᱱ ᱩᱱᱤ ᱫᱚ ᱢᱤᱫᱴᱮᱱ ᱥᱚᱨᱠᱟᱨᱤᱡ ᱦᱚᱲᱮ ᱦᱩᱭ ᱟᱠᱟᱱᱟ᱾ ᱦᱮᱸ ᱠᱟᱨᱚᱱ ᱡᱩᱫᱤ ᱪᱷᱩᱴᱤ ᱵᱟᱭ ᱧᱟᱢᱟ ᱵᱟᱭ ᱦᱮᱡ ᱫᱟᱲᱮᱭᱟᱜᱼᱟ᱾
ᱦᱳᱭ ᱦᱳᱭ᱾
ᱦᱮᱸ᱾ ᱛᱟᱦᱚᱞᱮ ᱤᱱᱟᱹ ᱞᱮᱠᱟᱛᱮ ᱩᱱᱠᱩ ᱡᱟᱛᱮ ᱠᱚ ᱞᱟᱹᱭᱫᱟ ᱡᱮ ᱟᱵᱚᱣᱟᱜ ᱱᱚᱸᱰᱮ ᱫᱚ ᱪᱟᱞᱟᱜ ᱨᱮᱱᱟᱜ ᱥᱳᱢᱚᱭ ᱵᱟᱵᱚᱱ ᱧᱟᱢ ᱮᱫᱟ ᱛᱟᱦᱚᱞᱮ ᱱᱚᱰᱮ ᱜᱮ ᱟᱵᱚ ᱫᱚᱵᱚᱱ ᱵᱮᱱᱟᱣ ᱠᱟᱜᱼᱟ᱾
ᱦᱩᱸᱻ
ᱦᱩᱸ ᱛᱟᱦᱞᱮ ᱩᱱᱠᱩ ᱦᱚᱸ ᱵᱟᱠᱚ ᱟᱫ ᱮᱫ ᱛᱟᱵᱚᱱᱟ ᱟᱵᱚᱣᱟᱜ ᱫᱚ ᱩᱱᱠᱩ ᱦᱚᱸ ᱡᱟᱦᱟᱸ ᱞᱮᱠᱟ ᱛᱮᱠᱚ ᱡᱤᱭᱟᱹᱲ ᱫᱚᱦᱚ ᱨᱮᱱᱟᱜ ᱜᱮᱠᱚ ᱪᱮᱥᱴᱟᱭᱮᱫᱟ᱾
ᱦᱳᱭ ᱦᱳᱭ ᱴᱷᱤᱠ ᱴᱷᱤᱠ ᱢᱟᱱᱮ ᱢᱤᱫ ᱠᱟᱛᱷᱟ ᱛᱮ ᱞᱟᱹᱭ ᱜᱟᱱᱚᱜᱼᱟ ᱩᱱᱠᱩ ᱥᱮᱫ ᱠᱷᱚᱱ ᱦᱚᱸ ᱧᱮᱞ ᱫᱚ ᱞᱟᱹᱠᱛᱤ ᱠᱟᱱᱟ ᱥᱩᱫᱷᱩ ᱱᱤᱡᱮ ᱥᱮᱫ ᱠᱷᱚᱱᱟᱜ ᱜᱮ ᱡᱩᱫᱤᱢ ᱧᱮᱞᱟ ᱚᱱᱟ ᱫᱚ ᱵᱟᱝ ᱴᱷᱤᱠᱚᱜᱼᱟ᱾
ᱦᱮᱸ᱾
ᱵᱟᱡᱟᱨ ᱥᱚᱦᱚᱨ ᱨᱮᱠᱚ ᱛᱟᱦᱮᱱ ᱠᱟᱱᱟ ᱚᱞᱚᱜ ᱯᱟᱲᱦᱟ ᱠᱚ ᱥᱮᱬᱟ ᱠᱮᱫᱟ ᱛᱚ ᱩᱱᱠᱩ ᱠᱚ ᱵᱟᱹᱲᱤᱡ ᱜᱚᱫ ᱮᱱᱟ ᱱᱚᱣᱟ ᱫᱚ ᱠᱟᱱᱟ ᱦᱮᱸ ᱥᱮ ᱪᱮᱫ ᱞᱮᱠᱟ ᱟᱨ ᱟᱹᱞᱤᱧ ᱫᱚ ᱪᱮᱫ ᱞᱮᱠᱟ ᱞᱤᱧ ᱢᱚᱱᱮᱭᱟ ᱱᱩᱠᱩ ᱡᱟᱦᱟᱸᱭ ᱵᱟᱡᱟᱨ ᱠᱚᱨᱮ ᱠᱚ ᱵᱚᱸᱜᱟ ᱵᱨᱩᱭᱮᱫᱟ ᱡᱟᱦᱮᱨ ᱵᱮᱱᱟᱣ ᱠᱟᱛᱮᱜ ᱦᱮᱸ ᱟᱨ ᱡᱟᱦᱟᱸᱭ ᱟᱛᱳ ᱫᱤᱥᱚᱢ ᱨᱮᱠᱚ ᱵᱚᱸᱜᱟ ᱵᱩᱨᱩᱭᱮᱫᱟ ᱱᱚᱣᱟ ᱫᱚ ᱡᱟᱹᱱᱤᱡ ᱠᱷᱟᱱ ᱯᱩᱨᱟᱹ ᱜᱮ ᱢᱤᱫ ᱞᱮᱠᱟᱞᱤᱧ ᱢᱚᱱᱮᱭᱟ ᱠᱟᱨᱚᱱ ᱪᱮᱫᱟᱜ ᱵᱟᱝᱢᱟ ᱟᱹᱞᱤᱧᱟᱜ ᱩᱭᱦᱟᱹᱨ ᱛᱮ ᱟᱨᱠᱤ ᱟᱵᱚ ᱡᱟᱦᱟᱸᱭ ᱠᱚᱵᱚᱱ ᱵᱚᱸᱜᱟ ᱵᱩᱨᱩᱣᱟᱠᱚ ᱠᱟᱱᱟ ᱟᱨ ᱵᱟᱡᱟᱨ ᱫᱤᱥᱚᱢ ᱨᱮᱱ ᱡᱟᱦᱟᱸᱭ ᱠᱚᱠᱚ ᱵᱚᱸᱜᱟ ᱵᱩᱨᱩ ᱟᱠᱚ ᱠᱟᱱᱟ ᱩᱱᱠᱩ ᱫᱚ ᱟᱵᱚᱨᱮᱱ ᱜᱮ ᱵᱚᱸᱜᱟ ᱵᱩᱨᱩ ᱠᱟᱱᱟ ᱠᱚ ᱟᱨ ᱢᱤᱫ ᱜᱮ ᱠᱟᱱᱟ ᱠᱚ ᱦᱮᱸ ᱥᱮ ᱵᱟᱝ ᱦᱳᱭ᱾ ᱟᱫᱚ ᱚᱱᱟ ᱫᱚ ᱟᱵᱚ ᱫᱚ ᱡᱟᱹᱱᱤᱡ ᱠᱷᱟᱱ ᱵᱟᱵᱚᱱ ᱵᱤᱪᱟᱹᱨ ᱠᱮᱭᱟ ᱱᱚᱣᱟ ᱫᱚ ᱵᱚᱸᱜᱟ ᱵᱩᱨᱩ ᱪᱮᱛᱟᱱ ᱨᱮᱜᱮ ᱱᱤᱨᱵᱷᱚᱨ ᱢᱟᱱᱮ ᱟᱠᱚ ᱪᱮᱛᱟᱱ ᱨᱮᱜᱮ ᱵᱚᱱ ᱟᱲᱟᱜᱟ ᱠᱟᱨᱚᱱ ᱟᱠᱚ ᱚᱠᱟ ᱞᱮᱠᱟ ᱠᱚ ᱦᱟ ᱦᱟᱛᱟᱣ ᱠᱚ ᱠᱩᱥᱤᱭᱟᱜ ᱠᱟᱱᱟ ᱦᱮᱸ ᱟᱠᱚ ᱡᱩᱫᱤ ᱚᱱᱟ ᱵᱚᱸᱜᱟ ᱵᱩᱨᱩ ᱛᱮᱠᱚ ᱵᱷᱟᱜᱤ ᱠᱚ ᱵᱩᱡᱷᱟᱹᱣ ᱫᱟ ᱟᱠᱚ ᱠᱚ ᱟᱛᱟᱝ ᱮᱫᱟ ᱟᱠᱚ ᱠᱚ ᱟᱸᱡᱽᱞᱮᱭᱮᱫ ᱛᱮ ᱛᱟᱦᱚᱞᱮ ᱚᱱᱟ ᱫᱚ ᱱᱟᱯᱟᱭ ᱠᱟᱛᱷᱟ ᱠᱟᱱ ᱜᱮᱭᱟ ᱦᱮᱸ ᱥᱮ ᱵᱟᱝ?
ᱦᱮᱸ᱾
ᱟᱨ ᱡᱩᱫᱤ ᱡᱟᱦᱮᱨ ᱨᱮ ᱵᱚᱸᱜᱟᱜ ᱦᱚᱸᱠᱚ ᱟᱛᱟᱝ ᱮᱫᱟ ᱟᱨ ᱵᱟᱡᱟᱨ ᱫᱤᱥᱚᱢ ᱨᱮ ᱵᱚᱸᱜᱟᱜ ᱦᱚᱸᱠᱚ ᱟ ᱟᱛᱟᱝ ᱮᱫᱟ ᱛᱟᱦᱚᱞᱮ ᱚᱱᱟ ᱫᱚ ᱱᱟᱯᱟᱭ ᱠᱟᱛᱷᱟ ᱠᱟᱱ ᱜᱮ ᱵᱚᱸᱜᱟ ᱵᱩᱨᱩ ᱠᱚ ᱟᱛᱟᱝ ᱮᱫᱟ ᱢᱟᱱᱮ ᱚᱱᱟ ᱫᱚ ᱱᱟᱯᱟᱭ ᱱᱟᱯᱟᱭ ᱡᱤᱱᱤᱥ ᱠᱟᱱᱟ ᱦᱮᱸᱥᱮ ᱦᱳᱭ ᱾ ᱟᱫᱚ ᱟᱠᱚ ᱞᱟᱹᱜᱤᱫ ᱜᱮᱛᱚ ᱵᱚᱱ ᱵᱚᱸᱜᱟᱼ ᱵᱩᱨᱩᱭᱮᱫᱼᱟ ᱟᱠᱚ ᱞᱟᱹᱜᱤᱫ ᱜᱮᱵᱚᱱ ᱥᱟᱯᱲᱟᱜᱼᱟ᱾
ᱦᱩᱸᱻ ᱦᱮᱸ ᱠᱤᱱᱛᱩ ᱩᱱᱠᱩ ᱡᱟᱦᱟᱸ ᱠᱚ ᱩᱭᱦᱟᱹᱨ ᱵᱷᱟᱵᱽᱱᱟ ᱟᱠᱟᱫ ᱛᱟᱵᱚᱱ ᱫᱚ ᱦᱮᱸ ᱚᱞᱚᱜ ᱵᱚ ᱥᱮᱬᱟ ᱠᱮᱫᱟ ᱟᱭᱟᱜ ᱡᱚᱠᱷᱚᱱ ᱦᱤᱡᱩᱜ ᱱᱚᱰᱮ ᱦᱚᱸ ᱚᱠᱛᱚ ᱵᱟᱝ ᱦᱩᱭᱩᱜ ᱠᱟᱱ ᱛᱟᱭᱟ ᱦᱩᱸ ᱟᱡ ᱛᱷᱚ ᱢᱚᱱᱮ ᱫᱚ ᱢᱚᱱᱮ ᱡᱤᱣᱤ ᱫᱚ ᱨᱟᱜ ᱮᱫ ᱛᱟᱭ ᱜᱮᱭᱟ ᱦᱮᱸ ᱡᱟ ᱱᱩᱱᱟᱹᱜ ᱱᱩᱱᱟᱹᱜ ᱨᱟᱹᱥᱠᱟᱹ ᱜᱮ ᱜᱚᱜ ᱟᱞᱮ ᱯᱮᱲᱟ ᱯᱟᱹᱲᱦᱟᱹ ᱠᱷᱚᱱ ᱧᱮᱞ ᱧᱮᱯᱮᱞ ᱨᱚᱯᱚᱲ ᱦᱮᱸ ᱵᱚᱭᱦᱟ ᱢᱤᱥᱨᱤ ᱠᱚᱵᱚᱱ ᱤᱭᱟᱹ ᱠᱚᱣᱟ ᱡᱟᱦᱟᱸ ᱫᱚᱵᱚᱱ ᱱᱮᱣᱛᱟᱭ ᱟᱹᱜᱩ ᱡᱚᱝᱼᱟ ᱧᱮᱯᱞ ᱟᱵᱚᱱ ᱤᱱᱟᱹ ᱦᱤᱞᱳᱜ ᱜᱮ ᱦᱮᱸᱥᱮ ᱦᱮᱸ ᱛᱟᱦᱚᱞᱮ ᱩᱱᱠᱩᱣᱟᱜ ᱦᱚᱛᱚ ᱢᱚᱱᱮ ᱡᱤᱣᱤ ᱫᱚ ᱨᱟᱜᱟᱭ᱾ ᱡᱟᱭᱦᱳᱠ ᱚᱸᱰᱮ ᱦᱚᱸ ᱤᱱᱟᱹ ᱤᱱᱟᱹ ᱟᱥᱟ ᱜᱮ ᱚᱸᱰᱮ ᱠᱚ ᱯᱩᱨᱚᱱᱮᱫ ᱛᱟᱠᱚᱣᱟ ᱟᱨᱠᱤ
ᱦᱚ ᱚᱱᱟ ᱫᱚ ᱴᱷᱤᱠ ᱜᱮᱭᱟ ᱜᱚᱢᱠᱮ ᱢᱮᱱᱠᱷᱟᱱ ᱱᱤᱛᱳᱜ ᱠᱟᱹᱴᱤᱡ ᱢᱤᱫᱴᱤᱡ ᱵᱟᱹᱲᱤᱡ ᱚᱨᱥᱚᱝ ᱢᱤᱫᱴᱟᱝ ᱵᱟᱡᱟᱨ ᱫᱤᱥᱚᱢ ᱨᱮ ᱧᱮᱞᱚᱜ ᱠᱟᱱᱟ ᱟᱫᱚ ᱟᱵᱤᱱ ᱵᱤᱱ ᱧᱮᱞ ᱟᱠᱟᱫᱟ ᱥᱮ ᱵᱟᱝ? ᱠᱤ ᱡᱟᱱᱤ ᱪᱚ ᱢᱮᱱᱠᱷᱟᱱ ᱟᱞᱮ ᱫᱚᱞᱮ ᱧᱮᱞ ᱟᱹᱜᱩᱭᱮᱫ ᱜᱮᱭᱟ ᱢᱟᱱᱮ ᱚᱱᱟ ᱵᱟᱡᱟᱨ ᱨᱮᱱᱟᱜ ᱡᱟᱦᱟᱸ ᱡᱟᱦᱮᱨ ᱛᱷᱟᱱ ᱠᱚ ᱛᱟᱦᱮᱸᱱᱟ ᱚᱱᱟ ᱠᱚ ᱚᱸ ᱟᱨᱚ ᱢᱟᱨᱟᱝ ᱞᱟᱹᱜᱤᱫ ᱥᱮ ᱰᱮᱵᱷᱞᱚᱯ ᱞᱟᱹᱜᱤᱫ ᱛᱮ ᱚᱸᱰᱮ ᱠᱟᱹᱣᱰᱤ ᱫᱟᱱ ᱠᱚ ᱠᱷᱚᱡᱚᱜ ᱠᱟᱱᱟ ᱟᱨᱠᱤ ᱦᱮᱸ ᱠᱟᱹᱣᱰᱤ ᱫᱟᱱ ᱠᱚ ᱠᱷᱚᱡᱚᱜ ᱠᱟᱱᱟ᱾ ᱟᱠᱚᱣᱟᱜ ᱥᱮᱪᱪᱷᱟ ᱛᱮ ᱡᱟᱦᱟᱸᱭ ᱧᱮᱧᱮᱞᱤᱭᱟᱹ ᱠᱚ ᱪᱟᱞᱟᱜᱼᱟ ᱵᱚᱸᱜᱟ ᱵᱩᱨᱩ ᱠᱚ ᱡᱟᱦᱟᱸᱭ ᱠᱚ ᱪᱟᱞᱟᱜᱼᱟ ᱩᱱᱠᱩ ᱟᱠᱚᱣᱟᱜ, ᱪᱷᱟᱛᱤᱜ ᱠᱤᱪᱷᱩ ᱠᱟᱹᱣᱰᱤ ᱠᱚ ᱫᱟᱱ ᱠᱚ ᱟᱠᱚᱣᱟ ᱟᱨᱠᱤ᱾
ᱦᱚᱭ ᱦᱚᱭ᱾
ᱟᱹᱞᱤᱧ ᱡᱚᱛᱚ ᱴᱩᱠᱩᱞᱤᱧ ᱵᱟᱲᱟᱭᱟ ᱟᱹᱞᱤᱧᱟᱜ ᱡᱚᱛᱚ ᱴᱩᱠᱩ ᱞᱤᱧ ᱵᱟᱰᱟᱭᱟ ᱟᱹᱞᱤᱧᱟ ᱡᱚᱛᱚ ᱴᱩᱜ ᱩᱭᱦᱟᱹᱨ ᱡᱮ ᱟᱵᱚᱱᱟᱜ ᱥᱮᱨᱣᱟ ᱨᱮᱫᱚ ᱱᱚᱝᱠᱟ ᱵᱚᱸᱜᱟ ᱵᱩᱨᱩ ᱨᱮᱫᱚ ᱠᱟᱹᱣᱰᱤ ᱜᱚᱲᱚ ᱮᱢ ᱫᱚ ᱫᱟᱱ ᱫᱚ ᱵᱟᱹᱱᱩᱜ ᱟᱠᱟᱫ ᱛᱟᱵᱚᱱᱟ᱾ ᱚᱸ ᱟᱫᱚ ᱦᱚᱸᱜ-ᱚᱭ ᱱᱚᱣᱟ ᱡᱤᱱᱤᱥᱴᱟᱜ ᱫᱚ, ᱡᱟᱹᱱᱤᱜ ᱠᱷᱟᱱ ᱟᱸ ᱵᱟᱹᱲᱤᱜ ᱠᱚ ᱠᱟᱹᱢᱤᱭᱮᱜ ᱞᱮᱠᱟᱞᱤᱧ ᱵᱩᱡᱷᱟᱹᱣᱮᱜ᱾
ᱦᱩᱸ ᱟᱵᱚᱣᱟᱜ ᱫᱚ ᱠᱟᱨᱚᱱ ᱟᱵᱚᱣᱟᱜ ᱫᱚ ᱵᱟᱹᱱᱩᱜᱼᱟ ᱥᱮ ᱦᱮᱸᱥᱮ, ᱦᱩᱸ ᱠᱟᱨᱚᱱ ᱟᱵᱚ ᱫᱚ,